ᱦᱮᱞᱳ,
ᱦᱮᱸ ᱡᱚᱦᱟᱨ ᱜᱮ᱾
ᱦᱮᱸ ᱡᱚᱦᱟᱨ ᱜᱮ, ᱪᱮᱫᱠᱟ ᱢᱮᱱᱟᱜ ᱵᱤᱱᱟ?
ᱦᱮᱸ ᱢᱚᱡᱽ ᱜᱮ ᱦᱮᱱᱟᱜ ᱞᱮᱭᱟ᱾
ᱚ
ᱟᱨ ᱟᱹᱵᱤᱱ ᱜᱤ ᱪᱮᱫ ᱞᱮᱠᱟ ᱦᱮᱱᱟᱜ ᱵᱤᱱᱟ? ᱦᱮᱸ ᱵᱮᱥ ᱵᱟᱲᱟ ᱜᱮ᱾
ᱢᱚᱡᱽ ᱜᱮ
ᱟᱪᱪᱷᱟ, ᱟᱨ ᱚᱲᱟᱜ ᱠᱚᱨᱮ ᱱᱟᱯᱟᱭ ᱜᱮ ᱵᱟᱝ?
ᱮᱻ ᱦᱮᱸ ᱱᱟᱯᱟᱭ ᱜᱮ, ᱪᱮᱫ ᱵᱤᱱ ᱪᱤᱠᱟᱹᱭᱮᱫᱼᱟ?
ᱦᱤᱛᱚᱜ ᱫᱚ ᱚᱲᱟᱜ ᱨᱮᱜᱮ ᱦᱮᱱᱟᱜ ᱞᱤᱧᱟ᱾
ᱟᱨ ᱫᱟᱠᱟ ᱠᱚᱵᱤᱱ ᱡᱚᱢ ᱵᱟᱲᱟ ᱠᱮᱫᱼᱟ?
ᱦᱮᱸ ᱠᱮᱫᱳᱜ ᱵᱟᱲᱟ ᱦᱩᱭ ᱠᱟᱱᱟ᱾
ᱚ, ᱟᱨ ᱪᱮᱫ ᱯᱮ ᱩᱛᱩ ᱞᱮᱜᱼᱟ?
ᱛᱤᱦᱤᱧ ᱫᱚᱞᱮ ᱩᱛᱩ ᱞᱮᱫᱟ ᱵᱮᱸᱜᱟᱲ ᱠᱚ, ᱟᱹᱞᱩ ᱠᱚ,
ᱟᱪ ᱚ
ᱟᱨ ᱞᱟᱹᱭ ᱫᱟᱞᱤᱧ ᱛᱟᱦᱚᱞᱮ, ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱠᱮᱭᱟ ᱫᱤᱱᱟᱹᱢ ᱫᱤᱱ ᱡᱤᱭᱚᱱ ᱠᱚᱨᱮᱜ?
ᱦᱮᱸ?
ᱞᱟᱹᱭ ᱫᱟᱞᱤᱧ ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ ᱫᱤᱱᱟᱢ ᱫᱤᱱ ᱡᱤᱵᱚᱱ ᱠᱚᱨᱮᱜ?
ᱚ ᱟᱹᱞᱤᱧ ᱫᱚ ᱚᱱᱠᱟ ᱫᱚ ᱪᱮᱫ ᱦᱚᱸ ᱵᱟᱝᱞᱤᱧ ᱪᱤᱠᱟᱹᱭ ᱜᱮᱭᱟ ᱱᱚᱣᱟ ᱚᱲᱟᱜ ᱠᱚᱨᱮ ᱜᱮ᱾
ᱟᱪᱪᱷᱟ ᱟᱪᱪᱷᱟ, ᱦᱮᱸ ᱛᱚ, ᱟᱹᱞᱤᱧ ᱦᱚᱸ ᱚᱱᱠᱟ ᱜᱮ ᱪᱮᱫ ᱦᱚᱸ ᱵᱟᱞᱤᱧ ᱪᱤᱠᱟᱹ ᱵᱟᱲᱟᱭ ᱜᱮᱭᱟ ᱚᱲᱟᱜ ᱠᱚᱨᱮ ᱜᱮ ᱞᱤᱧ ᱠᱟᱹᱢᱤ ᱵᱟᱲᱟᱭᱟ ᱟᱨ ᱠᱤ ᱪᱟᱥ ᱠᱚᱨᱮᱞᱤᱧ ᱠᱟᱹᱢᱤ ᱵᱟᱲᱟᱭᱟ᱾
ᱚ, ᱟᱪᱪᱷᱟ ᱟᱨ ᱦᱳᱲᱩ ᱠᱚᱯᱮ ᱨᱚᱦᱚᱭ ᱠᱮᱜᱼᱟ ᱥᱮ ᱟᱹᱣᱨᱤ?
ᱦᱮᱸ ᱨᱚᱦᱚᱭ ᱠᱮᱫᱟᱞᱮ ᱵᱟᱹᱫᱽ ᱠᱚᱫᱚᱞᱮ ᱨᱚᱦᱚᱭ ᱠᱮᱫᱟ᱾
ᱚ
ᱫᱞᱮ ᱨᱚᱦᱚᱭ ᱠᱟᱫᱟ ᱟᱫᱚ ᱵᱟᱹᱭᱦᱟᱹᱲ ᱠᱚᱫᱚ ᱟᱣᱨᱤᱭᱟᱛᱟᱞᱮᱭᱟ᱾
ᱦᱳᱭ᱾ ᱟᱪᱷᱟ, ᱫᱟᱜ ᱵᱟᱲᱟᱭᱮᱫᱼᱟ ᱚᱱᱛᱮ?
ᱦᱮᱸ ᱫᱟᱜ ᱮ ᱡᱚᱨᱚᱭᱫᱟ ᱱᱤᱛᱚᱜ ᱦᱚᱸ ᱟᱨ ᱫᱚᱢᱮ ᱜᱮ ᱫᱟᱜ ᱮᱫᱟᱭ ᱟᱞᱮᱥᱮᱫ ᱫᱚ ᱟᱨᱠᱤ ᱚᱱᱟᱛᱮ ᱵᱟᱹᱭᱦᱟᱹᱲ ᱨᱮᱫᱚ ᱨᱚᱦᱚᱭ ᱵᱟᱝ ᱜᱟᱱᱚᱜ ᱠᱟᱱ ᱛᱟᱞᱮᱭᱟ᱾ ᱵᱟᱹᱫᱽ ᱜᱮᱞᱮ ᱨᱚᱦᱚᱭ ᱠᱮᱫᱟ ᱟᱨᱠᱤ᱾
ᱟᱪᱪᱷᱟ, ᱚ ᱱᱤᱛᱚᱜ ᱦᱚᱸ ᱫᱟᱜ ᱮᱫ
ᱦᱮᱸ, ᱱᱤᱛᱳᱜ ᱦᱚᱸᱭ ᱡᱟᱹᱲᱤ ᱭᱮᱫᱟ᱾
ᱚ ᱟᱪᱪᱷᱟ᱾
ᱟᱨ ᱛᱟᱦᱚᱞᱮ ᱟᱹᱵᱤᱱ ᱫᱚ ᱟᱨ ᱚᱱᱠᱟ ᱟᱯᱮ ᱥᱮᱫ ᱦᱩᱲᱳ ᱠᱚᱫᱚᱯᱮ ᱨᱚᱦᱚᱭ,
ᱦᱮᱸ ᱦᱳᱲᱳ ᱠᱚᱫᱚᱞᱮ ᱨᱚᱦᱚᱭ ᱠᱟᱜ ᱟᱞᱮ ᱟᱨ ᱡᱟᱦᱟᱸ ᱥᱮᱨᱢᱟ ᱫᱟᱜ ᱛᱮ ᱡᱟᱦᱟᱸ ᱫᱟᱜ ᱞᱮᱱᱟ ᱚᱱᱟᱛᱮ ᱨᱚᱦᱚᱭ ᱟᱠᱟᱜ-ᱟᱞᱮ
ᱟᱪᱪᱷᱟ ᱟᱪᱪᱷᱟ ᱟᱨ ᱛᱟᱦᱚᱞᱮ ᱟᱯᱮᱥᱮᱫ ᱫᱟᱜ ᱨᱮᱱᱟᱜ ᱥᱩᱵᱤᱫᱟ ᱠᱚ ᱫᱚ? ᱥᱩᱫᱷᱩ ᱥᱮᱨᱢᱟ ᱫᱟᱜ ᱛᱮᱜᱮ ᱥᱮ ᱟᱨᱚ ᱡᱟᱦᱟᱸ
ᱦᱮᱸ ᱱᱚᱶᱟ ᱥᱮᱨᱢᱟ ᱫᱟᱜ ᱠᱮᱱᱮᱞ ᱫᱟᱜ ᱧᱟᱢ ᱟᱞᱮ
ᱟᱪᱪᱷᱟ
ᱵᱟᱠᱷᱟᱱ ᱡᱟᱦᱟᱸ ᱥᱮᱨᱢᱟ ᱫᱟᱜ ᱛᱮ ᱡᱟᱦᱟᱸ ᱠᱚ ᱵᱟ‌ᱫᱽ ᱠᱚ ᱵᱟᱝ ᱫᱟᱜ ᱟᱠᱟᱱᱟ ᱛᱚ ᱚᱱᱟ ᱫᱚ ᱮᱠᱷᱟᱱ ᱠᱮᱱᱮᱞ ᱫᱟᱜ ᱦᱮᱡ ᱞᱮᱱ ᱠᱷᱟᱱ ᱫᱚ ᱨᱚᱦᱚᱭᱟᱞᱮ
ᱟᱪᱪᱷᱟ ᱟᱪᱪᱷᱟ ᱢᱟᱱᱮ ᱠᱮᱱᱮᱞ ᱫᱟᱜ ᱦᱮᱡ ᱞᱮᱠᱷᱟᱱ ᱚᱱᱟ ᱠᱚᱫᱚ ᱫᱟᱜᱠᱚᱜᱼᱟ
ᱦᱮᱸ ᱦᱮᱸ ᱟᱨ ᱛᱟᱦᱚᱞᱮ ᱟᱯᱮ ᱫᱚ?
ᱟᱞᱮ ᱛᱚ ᱚᱱᱠᱟ ᱡᱩᱫᱤ ᱡᱳᱨ ᱮ ᱫᱟᱜᱟᱭ ᱛᱟᱦᱚᱞᱮ ᱠᱷᱟᱱ ᱫᱚ ᱵᱟᱹᱫᱽ ᱠᱚ ᱜᱟᱱᱚᱜᱼᱟ ᱡᱮᱢᱚᱱ ᱱᱮᱥ ᱫᱚᱢᱮ ᱫᱟᱜ ᱜᱮᱭᱟ, ᱟᱞᱮ ᱥᱮᱫ ᱫᱚ ᱠᱚᱜᱮ ᱞᱟᱦᱟ ᱞᱮ ᱨᱚᱦᱚᱭ ᱠᱮᱫᱟ ᱛᱚᱠᱷᱟᱱ ᱟᱞᱮ ᱦᱚᱸ ᱠᱮᱱᱮᱞ ᱫᱟᱜ ᱛᱮᱜᱮ ᱨᱚᱦᱚᱭᱮᱫ ᱛᱟᱦᱮᱸᱫ
ᱚ ᱟᱪᱪᱷᱟ ᱚ ᱟᱪᱪᱷᱟ ᱟᱪᱪᱷᱟ
ᱫᱚᱢᱮ ᱜᱮ ᱫᱟᱜ ᱡᱟᱹᱲᱤᱭᱟᱫ ᱞᱮᱭᱟᱭ ᱟᱫᱚ ᱚᱱᱟ ᱛᱮ ᱟᱫᱚ ᱨᱚᱦᱚᱭ ᱜᱚᱫ ᱠᱮᱫᱟ
ᱚ
ᱟᱨ ᱛᱟᱦᱞᱮ ᱟᱯᱮᱥᱮᱫ ᱚᱱᱠᱟ ᱦᱳᱲᱳ ᱫᱚ ᱛᱤᱱ ᱫᱷᱟᱣ ᱯᱮ ᱪᱟᱥ ᱜᱮᱭᱟ?
ᱦ ᱦᱚᱲᱚ ᱛᱚ ᱵᱟᱨ ᱫᱷᱟᱣ ᱜᱮ ᱞᱮ ᱪᱟᱥ ᱟᱞᱮ
ᱟᱪᱪᱷᱟ ᱱᱤᱨᱱᱟ ᱫᱷᱚᱨᱚᱱ ᱦᱮ ᱵᱟᱝ
ᱦᱮᱸ ᱦᱮᱸ ᱟᱨ ᱟᱯᱮᱥᱮᱫ ᱫᱚ?
ᱟᱞᱮ ᱥᱮ ᱦᱚᱸ ᱚᱱᱠᱟ ᱜᱮ
ᱚ ᱟᱪᱪᱷᱟ
ᱟᱨ ᱮᱴᱟᱜ ᱠᱚ ᱪᱮᱫ ᱠᱚ ᱪᱟᱥ ᱦᱩᱭᱩᱜᱼᱟ ᱟᱯᱮ ᱥᱮᱱ
ᱟᱨ ᱡᱷᱚᱛᱚ ᱨᱚᱠᱚᱢ ᱥᱚᱵᱡᱤ ᱠᱚ ᱪᱟᱥ ᱦᱩᱭᱩᱜ ᱜᱮᱭᱟ ᱦᱩᱲᱩ ᱵᱟᱫ ᱛᱮ
ᱟᱪᱪᱷᱟ
ᱡᱷᱚᱛᱚ ᱨᱚᱠᱚᱢ ᱥᱚᱵᱡᱤ ᱜᱮ ᱪᱟᱥ ᱦᱩᱭᱩᱜᱼᱟ ᱦᱮᱸ ᱟᱞᱩ ᱦᱚᱭᱛᱚ ᱢᱟᱱᱮ ᱡᱚᱛᱚ ᱨᱚᱠᱚᱢ ᱡᱷᱚᱛᱚ ᱨᱚᱠᱚᱢ ᱥᱚᱵᱡᱤ ᱜᱮ ᱪᱟᱥ ᱜᱟᱱᱚᱜᱼᱟ ᱦᱮᱸ ᱦᱮᱸ ᱟᱨ ᱟᱯᱮ ᱥᱮᱫ ᱫᱚ ᱮᱻ ᱫᱟᱜ ᱫᱚ ᱚᱱᱟ ᱥᱮᱞᱚ ᱫᱟᱜ ᱛᱮ ᱜᱮ ᱥᱮᱞᱚ ᱫᱟᱜ ᱛᱮ
ᱟᱪᱪᱷᱟ ᱟᱪᱪᱷᱟ ᱟᱪᱪᱷᱟ
ᱦᱮᱸ
ᱛᱟᱦᱠᱮ ᱟᱯᱮ ᱥᱮᱫ ᱫᱚ ᱚᱱᱟ ᱫᱟᱜ ᱨᱮᱱᱟᱜ ᱵᱮᱵᱚᱥᱛᱟ ᱦᱮᱱᱟᱜᱼᱟ ᱦᱮᱸ ᱵᱟᱝ?
ᱦᱮᱸ ᱢᱮᱱᱟᱜᱼᱟ
ᱟᱪᱪᱷᱟ ᱦᱮᱸ ᱛᱚ
ᱟᱨ ᱟᱯᱮ ᱥᱮᱫ ᱫᱚ?
ᱟᱞᱮᱥᱮᱫ ᱫᱚ ᱚᱱᱠᱟ ᱥᱮᱞᱳ ᱫᱚ ᱵᱟᱝᱜᱮ ᱦᱩᱭᱩᱜᱼᱟ ᱟᱞᱮ ᱴᱤᱭᱩᱵ ᱳᱭᱮᱞ ᱵᱟᱝ ᱦᱩᱭᱩᱜ ᱛᱟᱞᱮ ᱞᱮᱭᱟ ᱴᱷᱤᱠ ᱴᱷᱟᱠ ᱟᱨᱠᱤ ᱟᱞᱮ ᱫᱚ ᱟᱞᱮ ᱡᱟᱦᱟᱸ ᱴᱚᱴᱷᱟ ᱨᱮ ᱦᱮᱱᱟᱜ ᱞᱮᱭᱟ ᱵᱟᱝ ᱚᱱᱟ ᱴᱚᱴᱷᱟ ᱟᱞᱮ ᱫᱚ ᱢᱚᱬᱮ ᱵᱟᱨᱛᱤ ᱫᱟᱜ ᱵᱤᱱ ᱞᱟᱹᱭᱟ ᱛᱟᱨᱯᱚᱨᱮ ᱟᱫᱚ ᱟᱨ ᱛᱤᱨᱤᱥ ᱢᱤᱱᱤᱴ ᱜᱟᱱ
ᱳ ᱟᱪᱪᱷᱟ
ᱳ ᱟᱪᱪᱷᱟ ᱛᱟᱦᱚᱞᱮ ᱛᱚ ᱠᱟᱹᱴᱤᱡ ᱥᱚᱢᱚᱥᱟ ᱜᱮᱭᱟ ᱛᱚ᱾
ᱦᱮᱸ ᱟᱹᱰᱤ ᱜᱟᱱ ᱪᱤᱠᱟ ᱢᱮᱱᱟᱜ ᱞᱮᱭᱟ ᱟᱨᱠᱤ ᱟᱫᱚ ᱠᱩᱧ ᱫᱟᱜ ᱠᱚ
ᱦᱮᱸ ᱦᱮᱸ
ᱦᱮᱱᱟᱜ ᱛᱟ ᱧᱩ ᱵᱟᱲᱟᱭᱟ ᱵᱟᱝ ᱵᱟᱝ ᱟᱞᱮ ᱥᱮᱫ ᱫᱚ ᱟᱹᱞᱩ ᱠᱚ ᱨᱚᱦᱚᱭ ᱵᱟᱝ ᱦᱩᱭᱩᱜᱼᱟ ᱪᱮᱫ ᱦᱚᱸ ᱟᱞᱮ ᱥᱮᱫ ᱫᱚ ᱥᱩᱫᱩ ᱦᱩᱲᱩ ᱜᱮᱞᱮ ᱨᱚᱦᱚᱭᱟ ᱟᱫᱚ ᱮᱴᱟᱜ ᱚᱱᱟ ᱵᱮᱜᱚᱨ ᱪᱮᱫ ᱠᱩᱪᱤ ᱪᱮᱫ ᱠᱷᱟᱱ ᱪᱮᱫ ᱦᱚᱸ ᱵᱟᱝ ᱦᱩᱭᱩᱜ
ᱚ ᱚ ᱟᱪᱪᱷᱟ ᱛᱟᱦᱞᱮ ᱦᱩᱲᱩ ᱫᱚ ᱢᱟᱱᱮ ᱚ ᱟᱪᱪᱷᱟ ᱦᱮᱸ ᱦᱮᱸ
ᱛᱤ ᱜᱮᱞᱮ ᱵᱟᱨ ᱵᱟᱨᱥᱤ ᱯᱮ ᱢᱟᱦᱟᱸ ᱪᱷᱟᱲᱟ ᱪᱷᱟᱲᱟ ᱫᱟᱜ ᱦᱚ ᱦᱩᱭᱩᱜ ᱛᱟᱵᱮᱱᱟ᱾
ᱦᱮᱸ ᱟᱪᱪᱷᱟ ᱛᱟᱦᱚᱞᱮ ᱦᱳᱲᱳ ᱫᱚ ᱛᱤᱱ ᱯᱟᱨ ᱯᱮ ᱨᱚᱦᱚᱭ ᱜᱮᱭᱟ᱾
ᱚ ᱟᱪᱪᱷᱟ
ᱦᱮᱸ
ᱛᱟᱦᱚᱞᱮ ᱟᱯᱮ ᱥᱮᱫ ᱫᱚ ᱚᱱᱠᱟ ᱪᱮᱫ ᱠᱚ ᱦᱩᱭᱩᱜ ᱜᱮᱭᱟ?
ᱟᱞᱮ ᱥᱮᱫ ᱫᱚ ᱚᱱᱠᱟ ᱵᱟᱲᱮ ᱪᱮᱫ ᱦᱩᱭᱩᱜ ᱠᱟᱞᱤᱧ ᱵᱩᱡᱽ ᱦᱮᱸ ᱟᱡᱚᱢ
ᱡᱟᱦᱟᱱᱟᱜ ᱚᱱᱠᱟᱱᱟᱜ ᱯᱚᱨᱚᱵᱽ ᱠᱚ ᱯᱚᱨᱚᱵᱽ ᱠᱚ ᱡᱟᱦᱟᱱᱟᱜ ᱚᱱᱠᱟᱱᱟᱜ
ᱯᱚᱨᱚᱵᱽ ᱠᱚᱫᱚ ᱟᱫᱚ ᱦᱩᱭ ᱫᱚ ᱦᱩᱭᱩᱜᱼᱟ᱾ ᱟᱫᱚ ᱱᱚᱣᱟ ᱥᱤᱡᱤᱱ ᱫᱚ ᱵᱟᱝ ᱦᱩᱭᱩᱜᱼᱟ ᱟᱨᱠᱤ ᱯᱟᱨᱚᱢ ᱟᱠᱟᱱᱟ ᱮᱵᱚᱝ ᱱᱚᱣᱟ ᱟᱨᱚ ᱦᱩᱭᱩᱜᱼᱟ ᱟᱨᱠᱤ ᱯᱚᱨᱮᱛᱮ ᱱᱤᱛᱚᱜ ᱫᱚ ᱪᱟᱥ ᱠᱟᱹᱢᱤ ᱫᱤᱱ ᱠᱟᱱ ᱛᱟᱵᱚᱱᱟ ᱥᱮ᱾
ᱟᱪᱪᱷᱟ ᱦᱮᱸ ᱦᱮᱸ
ᱚ ᱦᱮᱸ ᱟᱨ ᱛᱟᱦᱚᱞᱮ ᱟᱯᱮ ᱥᱮᱫ ᱡᱟᱦᱟᱸ ᱟᱹᱵᱤᱱ ᱦᱩᱲᱩ ᱠᱚ ᱨᱚᱦᱚᱭ ᱵᱟᱲᱟᱭ ᱜᱮᱭᱟ ᱦᱮᱸ ᱵᱟᱝ᱾
ᱦᱮᱸ ᱨᱚᱦᱚᱭ ᱜᱮᱭᱟᱞᱤᱧ᱾
ᱟᱫᱚ ᱦᱩᱲᱩ ᱠᱚᱫᱚ ᱢᱟᱱᱮ ᱟᱯᱮ ᱥᱮᱫ ᱫᱚ ᱠᱟᱹᱢᱤᱱ ᱫᱟᱢ ᱫᱚ ᱪᱮᱫ ᱞᱮᱠᱟ?
ᱟ ᱠᱟᱹᱣᱤᱱ ᱢᱩᱱᱤ ᱥᱟ ᱢᱟᱱᱮ ᱢᱩᱱᱤᱥᱟᱜ ᱫᱚ ᱡᱟᱦᱟᱸ ᱵᱷᱤᱛᱟᱹ ᱠᱚ ᱪᱷᱟᱴᱟᱣᱟ ᱤᱭᱟᱹ ᱚ ᱦᱳᱲᱳ ᱨᱚᱦᱚᱭ᱾ ᱦᱩᱲᱩ ᱨᱚᱦᱚᱭ ᱫᱚ ᱫᱩᱥᱚ ᱠᱟᱛᱮᱫ ᱢᱟᱱᱮ ᱫᱚᱥ ᱛᱮ
ᱞᱟᱹᱭᱫᱟᱞᱤᱧ ᱫᱩᱥᱚ ᱫᱚᱥ ᱠᱟᱛᱮᱜ ᱵᱟᱝ᱾
ᱮ ᱦᱮᱸ ᱫᱩᱥᱚ ᱫᱚᱥ ᱠᱟᱛᱮᱜ᱾ ᱮ ᱱᱚᱛᱮ ᱦᱮᱸ᱾ ᱟᱻᱜ ᱡᱚᱢ ᱧᱩ ᱫᱚ ᱫᱩᱥᱚ ᱫᱚᱥ ᱢᱟᱱᱮ ᱫᱩᱥᱚ ᱫᱚᱥ ᱢᱟᱱᱮ ᱵᱟᱫᱽ ᱠᱟᱛᱮᱜ ᱟᱠ ᱠᱷᱟᱹᱡᱟᱹᱲᱤ,
ᱟᱪᱪᱷᱟ
ᱟᱨ ᱠᱷᱟᱹᱡᱟᱹᱲᱤ ᱟᱨ ᱡᱟᱦᱟᱱᱟᱜ ᱜᱮ ᱚᱱᱠᱟᱱᱟᱜ ᱪᱚᱯ ᱪᱚᱯ ᱪᱟᱱᱟ ᱛᱩᱨ ᱱᱚᱝᱠᱟ᱾ ᱟᱨ ᱟᱯᱮ ᱥᱮᱫ ᱫᱚ?
ᱟᱞᱮ ᱥᱮᱜ ᱫᱚ ᱫᱩᱥᱚ ᱠᱟᱛᱮᱜ᱾
ᱚ ᱫᱩᱥᱚ ᱠᱟᱛᱮᱜ? ᱟᱪᱪᱷᱟ᱾
ᱦᱮᱸ ᱟᱨ ᱢᱤᱫ ᱵᱮᱲᱟ ᱫᱟᱠᱟ ᱠᱚ ᱡᱚᱢᱟ, ᱫᱟᱠᱟ ᱠᱚ ᱡᱚᱢᱟ ᱢᱤᱫ ᱵᱮᱲᱟ᱾
ᱟᱪᱪᱷᱟ
ᱟᱨ ᱡᱟᱦᱟᱸ ᱫᱚ ᱩᱱᱠᱩ ᱟᱰᱮ ᱠᱚ ᱞᱟᱜᱟ ᱩᱱᱠᱩ ᱫᱚ ᱢᱩᱱᱤᱥ ᱠᱚ ᱢᱮᱛᱟ ᱠᱚᱣᱟ ᱥᱮ᱾
ᱦᱮᱸ
ᱟᱫᱚ ᱩᱱᱠᱩ ᱫᱚ ᱩᱱᱠᱩ ᱫᱚ ᱥᱟᱲᱮ ᱛᱤᱱᱥᱚ ᱴᱟᱠᱟ ᱠᱟᱛᱮᱫ ᱠᱚ ᱦᱟᱛᱟᱣᱟ ᱟᱨ ᱡᱤᱞ ᱩᱛᱩ ᱫᱟᱠᱟ ᱠᱚ ᱡᱚᱢᱟ ᱩᱱᱠᱩ ᱫᱚ ᱫᱤᱱ ᱦᱤᱞᱳᱜ᱾
ᱯᱚᱛᱛᱮᱠ ᱛᱮ ᱥᱚᱵᱽᱫᱤᱱ ᱜᱮ?
ᱦᱮᱸ ᱩᱱᱠᱩ ᱫᱚ ᱯᱚᱛᱛᱮᱠ ᱫᱤᱱ᱾
ᱚ ᱟᱪᱪᱷᱟ᱾
ᱟᱫᱚ ᱟᱯᱮ ᱥᱮᱫ ᱫᱚ ᱩᱱᱠᱩ ᱫᱚ ᱪᱮᱫ ᱞᱮᱠᱟ?
ᱚ ᱚᱱᱠᱟ ᱟᱲᱟᱭ ᱥᱚ᱾ ᱱᱚᱝᱠᱟ ᱟᱲᱟᱭᱥᱚ ᱠᱟᱛᱮᱜ ᱠᱚ ᱦᱟᱛᱟᱣᱟ ᱟᱨ ᱡᱟᱦᱟᱸ ᱱᱚᱜ ᱠᱟ ᱡᱚᱢᱟᱜ ᱡᱮ ᱠᱷᱟᱹᱡᱟᱹᱲᱤ ᱟᱨ ᱚᱱᱠᱟ ᱡᱟᱦᱟᱱᱟᱜ ᱜᱮ, ᱢᱤᱫ ᱪᱚᱯ ᱵᱟᱠᱷᱟᱱ ᱪᱟᱱᱟᱪᱚᱨ ᱛᱟᱦᱮᱱᱟ᱾
ᱦᱮᱸ ᱟᱫᱚᱞᱤᱧ ᱞᱟᱹᱭᱟ ᱡᱟᱦᱟᱸ ᱫᱚ ᱦᱩᱲᱩ ᱠᱚ ᱨᱚᱦᱚᱭᱟ ᱦᱮᱸ ᱥᱟ ᱯᱮᱥᱮ ᱟᱫᱚ ᱢᱤᱫ ᱵᱤᱜᱷᱟᱹᱨᱮ ᱛᱤᱱ ᱛᱤᱱ ᱦᱚᱲ ᱯᱮ ᱞᱟᱜᱟᱣ ᱠᱚᱣᱟ ᱟᱨ ᱪᱤᱞ ᱛᱤᱱᱟᱹᱜ ᱜᱟᱱ ᱠᱚ ᱨᱚᱦᱚᱭᱟ ᱴᱟᱭᱤᱢ ᱦᱤᱥᱟᱹᱵᱽ ᱛᱮᱠᱚ ᱨᱚᱦᱚᱭᱟ ᱥᱮ ᱪᱟᱨᱟ ᱜᱚᱱᱰᱟ ᱦᱤᱥᱟᱹᱵ ᱛᱮᱠᱚ ᱠᱚ ᱨᱚᱦᱚᱣᱟ ᱪᱮᱫ ᱞᱮᱠᱟᱛᱮ ᱠᱚ ᱨᱚᱦᱚᱣᱟ? ᱠᱟᱹᱴᱤᱡ ᱵᱤᱱ ᱞᱟᱹᱭ ᱞᱮᱠ
ᱢᱤᱫ ᱵᱤᱜᱷᱟᱹ ᱨᱮ ᱯᱟᱸᱪ ᱡᱚᱱ ᱠᱚ ᱞᱟᱜᱟᱜᱼᱟ᱾ ᱟᱨ ᱪᱟᱨᱟ ᱫᱚᱠᱚ ᱛᱩᱫᱟ ᱫᱚᱥ ᱜᱟᱱᱰᱟ ᱠᱟᱛᱮᱜ ᱢᱤᱫ ᱦᱚᱲ ᱜᱮ᱾
ᱦᱮᱸ
ᱪᱟᱨᱟᱻ ᱫᱚᱥ ᱜᱟᱱᱰᱟ ᱠᱟᱛᱮᱫ ᱠᱚ ᱛᱩᱫᱟ, ᱛᱩᱫ ᱠᱟᱛᱮᱜ ᱚᱱᱟᱠᱚ ᱨᱚᱦᱚᱭᱟ᱾ ᱛᱚ, ᱯᱟᱸᱪ ᱡᱚᱱ᱾ ᱦᱟᱸᱻᱜ ᱯᱟᱸᱪᱡᱚᱱ ᱱᱚᱝᱠᱟ ᱫᱚᱥ ᱜᱟᱱᱰᱟ ᱠᱟᱛᱮᱜ ᱢᱟᱱᱮ ᱢᱮᱫᱴᱮᱱ ᱢᱮᱫᱴᱮᱱ ᱦᱚᱲ ᱛᱚᱞᱟ ᱠᱚ ᱛᱩᱫ ᱠᱟᱛᱮᱫ ᱠᱚ ᱨᱚᱦᱚᱭ ᱞᱮᱠᱷᱟᱱ ᱫᱚ ᱯᱟᱸᱪ ᱡᱚᱱ ᱛᱮ ᱢᱤᱫ ᱵᱤᱜᱷᱟᱹ ᱠᱚ ᱪᱟᱵᱟᱭᱟ᱾
ᱟᱪᱪᱷᱟ ᱢᱟᱱᱮ ᱚᱱᱟ ᱡᱟᱦᱟᱸ ᱫᱚᱥ ᱜᱟᱱᱰᱟ ᱪᱟᱨᱟ ᱠᱚ ᱛᱩᱫ ᱟᱠᱟᱫᱟ ᱚᱱᱟ ᱠᱚ ᱨᱚᱦᱚᱭ ᱪᱟᱵᱟ ᱚᱴᱚ ᱠᱟᱜᱼᱟ ᱟᱨ ᱠᱚ ᱪᱟᱞᱟᱜ ᱛᱟᱭᱛᱚ?
ᱦᱮᱸ, ᱦᱮᱸ᱾
ᱟᱪᱪᱷᱟ ᱟᱪᱪᱷᱟ ᱟᱫᱚ ᱟᱯᱮ ᱥᱮᱫ ᱫᱚ ᱦᱮᱸ, ᱦᱮᱸ ᱢᱟ ᱞᱟᱹᱭ ᱞᱮᱵᱤᱱ ᱞᱟᱹᱭ ᱞᱮᱵᱤᱱ
ᱞᱟᱹᱭ ᱫᱟᱞᱤᱧ ᱛᱚ ᱱᱮᱛᱟᱨ ᱫᱤᱱ ᱛᱚ ᱢᱟᱱᱮ ᱵᱟᱹᱫᱽ ᱨᱮ ᱥᱟᱦᱟ ᱥᱟᱦᱟ ᱢᱟᱱᱮ ᱠᱟᱹᱴᱤᱡ ᱪᱷᱟᱲᱟ ᱪᱷᱟᱲᱟ ᱠᱚ ᱨᱚᱦᱚᱭᱟ ᱥᱮ ᱛᱚ ᱯᱟᱸᱪᱡᱚᱱ ᱛᱮᱜᱮ ᱢᱤᱫ ᱵᱤᱜᱷᱟᱹ ᱫᱚᱠᱚ ᱠᱩᱲᱟᱹᱣᱟ᱾
ᱟᱪᱪᱷᱟ ᱟᱪᱪᱷᱟ᱾
ᱟᱫᱚ ᱞᱤᱧ ᱞᱟᱹᱭ ᱮᱫᱟ ᱟᱯᱮᱥᱮᱫ ᱢᱟ ᱢᱚᱬᱮ ᱦᱚᱲ ᱠᱚ ᱞᱟᱜᱟᱜ ᱠᱟᱱᱟ, ᱟᱫᱚ ᱟᱯᱮ ᱥᱮᱱᱟᱜ ᱵᱤᱜᱷᱟᱹ ᱵᱤᱜᱷᱟᱹ ᱫᱚ ᱛᱤᱱᱟᱹᱜ ᱮᱻ ᱛᱤᱱᱟᱹᱜ ᱰᱤᱥᱢᱤᱞ ᱨᱮ ᱢᱤᱫ ᱵᱤᱜᱷᱟᱹ ᱟᱯᱮᱥᱮᱫ ᱫᱚ?
ᱚᱱᱟ ᱫᱚ ᱟᱹᱞᱤᱧ ᱫᱚ ᱴᱷᱤᱠ ᱵᱟᱝᱞᱤᱧ ᱵᱟᱲᱟᱭ ᱜᱮᱭᱟ᱾
ᱟᱪᱪᱷᱟ ᱟᱪᱪᱷᱟ᱾ ᱟᱪᱪᱷᱟ ᱟᱪᱷᱟ ᱡᱟᱭᱦᱳᱠ ᱟᱞᱮ ᱥᱮᱫ ᱫᱚ ᱢᱟᱱᱮ ᱟᱯᱮ ᱥᱮᱫ ᱫᱚᱵᱟᱧ ᱞᱟᱹᱭ ᱠᱮᱫᱟ ᱟᱞᱮ ᱥᱮᱫ ᱫᱚᱠᱚ ᱞᱟᱜᱟᱜᱼᱟ ᱯᱮ ᱦᱚᱲ ᱠᱚ ᱞᱟᱜᱟᱜᱼᱟ ᱱᱮᱛᱟᱨ ᱫᱤᱱ ᱫᱚ ᱦᱮᱸᱥᱮ, ᱟᱨ ᱱᱮᱛᱟᱨ ᱢᱟᱱᱮ ᱡᱟᱦᱟᱸ ᱵᱚᱨᱥᱟ ᱨᱮ ᱦᱩᱲᱩ ᱠᱚ ᱨᱚᱦᱚᱭᱟ ᱚᱱᱟ ᱫᱚ ᱯᱮ ᱦᱚᱲ ᱛᱮᱠᱚ ᱨᱚᱦᱚᱭᱟ ᱪᱷᱟᱰᱟ ᱪᱷᱟᱰᱟ ᱨᱚᱦᱚᱭᱚᱜᱼᱟ ᱥᱮ ᱚᱱᱟᱛᱮ ᱯᱮ ᱦᱚᱲ
ᱦᱮᱸ, ᱦᱮᱸ
ᱟᱨ ᱫᱚᱥ ᱜᱚᱱᱰᱟ ᱫᱚᱥ ᱜᱚᱱᱰᱟ ᱪᱟᱨᱟ ᱫᱚ ᱟᱞᱮ ᱥᱮᱫ ᱫᱚ ᱵᱟᱠᱚ ᱛᱩᱫᱟ ᱡᱟᱦᱟᱸ ᱛᱤᱱᱟᱹᱜ ᱜᱮᱠᱚ ᱛᱩᱫ ᱠᱮᱫᱟ ᱱᱚᱴᱟ ᱨᱮᱠᱚ ᱞᱟᱜᱟᱣ ᱮᱱᱟ ᱫᱩᱴᱟ ᱛᱮᱠᱚ ᱫᱟᱹᱲᱟ, ᱟᱫᱚ ᱡᱟᱦᱟᱸᱛᱤᱱᱟᱹᱜ ᱜᱮᱠᱚ ᱨᱚᱦᱚᱭ ᱛᱟᱵᱤᱱᱟ᱾
ᱚ, ᱟᱪᱪᱷᱟ᱾
ᱟᱫᱚ ᱡᱩᱫᱤ ᱢᱟᱱᱮ ᱪᱮᱫ ᱦᱚᱸ ᱵᱟᱵᱤᱱ ᱢᱮᱱ ᱫᱟᱲᱮᱭᱟᱜᱼᱟ ᱡᱮ ᱠᱚᱢ ᱨᱚᱦᱚᱭᱱᱟ ᱠᱚᱢ ᱨᱚᱦᱚᱭ ᱨᱮᱦᱚᱸ ᱴᱷᱤᱠ ᱜᱮᱭᱟ ᱵᱤᱥᱤ ᱨᱚᱦᱚᱭ ᱨᱮᱦᱚᱸ ᱴᱷᱤᱠ ᱜᱮᱭᱟ ᱡᱩᱫᱤ ᱵᱤᱱ ᱞᱟᱹᱭ ᱠᱮᱫᱟ ᱟᱫᱚ ᱜᱟᱯᱟ ᱠᱷᱚᱱᱟᱜ ᱫᱚ ᱠᱟᱹᱢᱤᱱ ᱜᱮ ᱵᱟᱵᱤᱱ ᱧᱟᱢ ᱠᱚᱣᱟ
ᱚ ᱟᱪᱪᱷᱟ ᱦᱮᱸᱦᱮᱸ
ᱚᱱᱮ ᱚᱱᱠᱟ ᱟᱞᱮᱥᱮᱫ, ᱢᱟᱱᱮ ᱟᱞᱮᱥᱮᱫ ᱫᱚ ᱠᱟᱢᱤ ᱦᱚᱲᱟᱜ ᱫᱚᱢᱮ ᱥᱩᱠᱷ ᱢᱟᱱᱮ ᱠᱸᱤᱥᱟᱹᱲ ᱡᱟᱦᱟᱸᱭ ᱠᱚ ᱠᱤᱥᱟᱹᱲᱟᱠᱚ ᱡᱟᱦᱟᱸᱭ ᱦᱟᱥᱟ ᱠᱸᱤᱥᱟᱹᱲ ᱩᱱᱠᱩᱣᱟᱜ ᱫᱚ ᱢᱟᱱᱮ ᱩᱱᱠᱩ ᱫᱚᱠᱚ ᱨᱮᱸᱜᱮᱡ ᱪᱟᱵᱟᱜ ᱠᱟᱱᱟ ᱡᱟᱦᱟᱸᱭ ᱠᱚ ᱠᱟᱹᱢᱤᱭᱮᱫᱟ ᱩᱱᱠᱩ ᱜᱮᱠᱚ ᱠᱤᱥᱟᱹᱟᱹᱲᱚᱜ ᱠᱟᱱᱟ ᱟᱨᱠᱤ ᱱᱚᱜᱼ ᱱᱚᱝᱠᱟᱱᱟᱜ ᱠᱟᱛᱷᱟ
ᱟᱪᱪᱷᱟ
ᱦᱮᱸ ᱟᱫᱚ ᱟᱞᱮ ᱥᱮᱫ ᱫᱚ ᱚᱱᱠᱟ ᱛᱮᱛᱨᱤᱥ ᱰᱤᱥᱢᱤ ᱨᱮ ᱢᱤᱫ ᱵᱤᱜᱷᱟᱹ ᱛᱚ ᱟᱫᱚ ᱚᱱᱟ ᱛᱮᱞᱤᱧ ᱞᱟᱹᱭ ᱠᱮᱫᱟ ᱡᱮᱦᱮᱛᱩ ᱟᱯᱮᱥᱮᱫ ᱫᱚ ᱦᱚᱳᱭᱛᱚ ᱵᱤᱜᱷᱟᱹ ᱢᱟᱨᱟᱝ ᱫᱟᱲᱮᱭᱟᱜᱼᱟ ᱡᱮᱢᱚᱱ ᱚᱱᱟ ᱡᱟᱦᱟᱸ ᱱᱟᱢᱟᱞ ᱥᱟᱭᱤᱰ ᱠᱟᱱᱟ ᱥᱮ
ᱦᱮᱸ ᱦᱮᱸ
ᱚᱱᱟ ᱥᱟᱭᱤᱰ ᱫᱚ ᱵᱤᱜᱷᱟᱹ ᱢᱟᱨᱟᱝ ᱜᱮᱭᱟ ᱟᱨ ᱱᱚᱛᱮ ᱠᱷᱚᱱᱟᱜ ᱫᱚ ᱢᱟᱱᱮ ᱟᱞᱮ ᱥᱮᱫ ᱠᱷᱚᱱᱟᱜ ᱫᱚ ᱛᱚ ᱚᱱᱟ ᱛᱮᱞᱤᱧ ᱞᱟᱹᱭ ᱫᱟ ᱦᱚᱭᱛᱚ ᱡᱩᱫᱤ ᱟᱯᱮ ᱥᱮᱫ ᱫᱚ ᱢᱟᱨᱟᱝᱟ ᱦᱚᱭᱛᱚ ᱚᱱᱟ ᱦᱚᱛᱮᱫ ᱛᱮᱜᱮ ᱦᱚᱭᱛᱚ ᱵᱤᱥᱤ ᱦᱚᱲ ᱠᱚ ᱞᱟᱜᱟᱣ ᱫᱟᱲᱮᱭᱟᱜᱼᱟ ᱟᱨ ᱡᱮ ᱦᱮᱥᱮ ᱟ ᱛᱟᱞᱮ ᱟᱨ ᱦᱩᱲᱩ ᱠᱚᱫᱚ ᱛᱟᱦᱞᱮ ᱟᱯᱮ ᱵᱤᱜᱷᱟᱹ ᱨᱮ ᱪᱮᱫ ᱞᱮᱠᱟ ᱦᱩᱭᱩᱜ ᱛᱟᱯᱮᱭᱟ ᱚᱱᱠᱟ ᱵᱤᱱ ᱵᱟᱲᱟᱭᱟ ᱥᱮ ᱵᱟᱹᱵᱤᱱ ᱵᱟᱲᱟᱭᱟ?
ᱦᱮᱸ ᱵᱤᱜᱷᱟᱹ ᱨᱮ ᱥᱮ ᱥᱟᱛ ᱠᱩᱭᱤᱱᱴᱚᱞ ᱥᱟᱲᱮ ᱥᱟᱛ ᱟᱴ ᱦᱚᱸ ᱛᱤᱭᱚᱜ ᱜᱮᱭᱟᱭ
ᱟᱪᱪᱷᱟ ᱟᱪᱪᱷᱟ, ᱟ ᱡᱟᱭᱦᱳᱠ
ᱦᱮᱸ ᱟᱨ ᱚᱱᱛᱮ ᱟᱯ
ᱟᱨ ᱟᱞᱮᱥᱮᱜ
ᱦᱮᱸ ᱟᱞᱮ ᱥᱮᱫ ᱢᱟ ᱥᱟᱲᱮ ᱪᱷᱚ ᱠᱩᱭᱤᱱᱴᱟᱞ ᱠᱷᱚᱱᱟᱜ ᱫᱚ ᱵᱮᱥᱤ ᱵᱟᱵᱤᱱ ᱦᱳᱭ ᱦᱚᱪᱚ ᱫᱟᱲᱮᱭᱟᱜᱼᱟ ᱡᱟᱦᱟᱸ ᱛᱤᱱᱟᱹᱜ ᱢᱟᱱᱮ ᱵᱷᱟᱞᱮ ᱦᱳᱭ ᱪᱚ ᱠᱟᱛᱮᱜ ᱦᱚᱸ
ᱚ ᱟᱪᱪᱷᱟ
ᱢᱟᱱᱮ ᱡᱷᱚᱛᱚ ᱠᱷᱚᱱᱟᱜ ᱡᱟᱸᱦᱟ ᱫᱚ ᱵᱷᱟᱜᱮ ᱢᱟᱱᱮ ᱡᱩᱫᱤ ᱵᱷᱟᱜᱮ ᱵᱤᱱ ᱯᱚᱨᱤᱪᱚᱨᱪᱟᱭᱟ ᱵᱷᱟᱜᱮ ᱵᱤᱱ ᱧᱮᱞᱟ ᱦᱮᱸᱥᱮ ᱛᱟᱦᱞᱮ ᱠᱷᱟᱱ ᱛᱚ ᱟᱵᱤᱱ ᱥᱟᱲᱮ ᱪᱷᱚ ᱠᱩᱭᱤᱱᱴᱟᱞ ᱦᱩᱲᱩ ᱦᱩᱭ ᱟᱵᱤᱱᱟ ᱟᱵᱟᱝ ᱠᱦᱟᱱ ᱛᱚ ᱪᱟᱨ ᱥᱟᱲᱮ ᱪᱟᱨ ᱚᱱᱮ ᱚᱱᱠᱟ, ᱠᱷᱩᱵ ᱵᱟ ᱵᱷᱟᱜᱮ ᱠᱷᱟᱱ ᱫᱚ ᱥᱟᱲᱮ ᱪᱷᱚᱭ ᱚᱱᱟ ᱠᱷᱚᱱᱟᱜ ᱫᱚ ᱟᱫᱚ ᱪᱮᱫᱟᱜ ᱥᱮ ᱵᱟᱝ ᱜᱮ ᱪᱟᱞᱟᱜ
ᱟᱪᱪᱷᱟ
ᱚᱱᱮ ᱚᱱᱠᱟ ᱟᱨᱠᱤ, ᱟᱪᱪᱷᱟ ᱦᱮᱸᱛᱚ ᱛᱟᱦᱞᱮ ᱚᱠᱛᱚ ᱠᱚᱸᱦᱚ ᱟᱹᱰᱤ ᱜᱟᱱ ᱜᱮ ᱦᱳᱭᱱᱟ
ᱟᱪᱪᱷᱟ ᱦᱮᱸ ᱦᱮᱸ ᱴᱷᱤᱠ ᱜᱮᱭᱟ ᱛᱟᱦᱞᱮ ᱦᱮᱸ ᱦᱮᱸ ᱦᱮᱸ ᱦᱮᱸ ᱢᱟ ᱫᱚᱦᱚᱭ ᱫᱟᱹᱧ